ᱟᱸᱡᱚᱢᱚᱜ
ᱦᱮᱸ ᱵᱚᱭᱦᱟ ᱟᱸᱡᱚᱢᱚᱜ ᱠᱟᱱᱟ ᱾
ᱟᱪᱪᱷᱟ ᱟᱪᱪᱷᱟ ᱾ ᱱᱤᱛᱚᱜ ᱫᱚ ᱛᱟᱦᱟᱞᱮ ᱚᱠᱟᱨᱮ?
ᱱᱤᱛᱚᱜ ᱵᱟᱠᱩᱲᱟ ᱨᱮ ᱢᱤᱱᱟᱹᱧᱟ ᱾
ᱟᱻᱪᱪᱷᱟ
ᱟᱨ ᱟᱢᱫᱚ ᱚᱠᱟᱨᱮ?
ᱛᱟᱦᱚᱞᱮ ᱪᱮᱫ ᱞᱮᱠᱟ ᱢᱮᱱᱟᱢᱟ ᱵᱮᱥ ᱵᱟᱲᱟ ᱜᱮ?
ᱦᱮᱸ ᱱᱤᱭᱟᱹ ᱜᱷᱟᱹᱲᱤ ᱫᱚ ᱵᱮᱥ ᱵᱟᱲᱟ ᱜᱮ ᱾
ᱚ ᱛᱟᱯᱚᱨᱮ
ᱚᱱᱛᱮ ᱫᱟᱜ ᱫᱟᱜ ᱡᱟᱹᱲᱤ ᱠᱚᱫᱚ ᱦᱩᱭᱱᱟᱥᱮ ᱵᱟ?
ᱫᱟᱜ ᱡᱟᱹᱲᱤᱻ ᱟᱯᱟᱛᱚᱛᱚ ᱛᱮᱦᱮᱧ ᱫᱚᱭ ᱥᱮᱛᱩᱝ ᱠᱟᱫᱟ ᱾ ᱦᱚᱞᱟ ᱫᱚ ᱠᱟᱹᱴᱤᱡ ᱮ ᱡᱚᱨᱚ ᱵᱟᱲᱟ ᱠᱮᱫᱟ ᱨᱤᱢᱤᱞ ᱵᱟᱲᱟ ᱠᱮᱫᱟ ᱛᱮᱢᱚᱱ ᱫᱚ ᱵᱟᱭ ᱫᱟᱜ ᱞᱮᱫᱟ ᱨᱤᱢᱤᱞ ᱞᱮᱫᱟᱭ ᱡᱟᱦᱟᱸ ᱞᱮᱠᱟ ᱦᱚᱭ ᱠᱮᱫᱟᱭ ᱡᱟᱦᱟᱸ ᱞᱮᱠᱟ ᱚᱝᱠᱟ ᱢᱚᱛᱚ ᱫᱚ ᱵᱟᱭ ᱫᱟᱜ ᱞᱮᱫᱟ ᱾ ᱛᱮᱦᱮᱧ ᱫᱚ ᱮᱠᱷᱚᱱ ᱦᱮᱛᱳᱜ ᱫᱷᱟᱹᱵᱤᱡ ᱫᱚ ᱥᱮᱛᱳᱝ ᱠᱟᱫ ᱜᱮᱭᱟᱭ ᱫᱮᱠᱷᱤ ᱛᱟᱨᱟᱥᱤᱧ ᱥᱮᱫ ᱮ ᱪᱮᱫ ᱞᱮᱠᱟᱭᱟ ᱾
ᱦᱮᱸ ᱚᱭᱮᱫᱟᱨ ᱢᱟ ᱨᱤᱢᱤᱞ ᱨᱤᱢᱤᱞ ᱜᱮ ᱧᱮᱞᱚᱜ ᱠᱟᱱᱟ ᱛᱚ ᱾
ᱦᱳᱭ ᱦᱳᱭ ᱟᱨ ᱵᱟᱝ ᱱᱤᱭᱟᱹ ᱜᱷᱟᱹᱲᱤᱡ ᱫᱚ ᱫᱤᱱᱟᱹᱢ ᱜᱮᱛᱚᱭ ᱨᱤᱢᱤᱞᱮᱫᱟ ᱾
ᱦᱮᱸ ᱛᱟᱦᱚᱞᱮ ᱟᱢᱟᱜ ᱟᱛᱩᱳ ᱫᱤᱥᱚᱢ ᱫᱚ ᱚᱠᱟᱨᱮ? ᱦᱮᱞᱳ ᱦᱮᱞᱳ ᱦᱮᱞᱳ ᱦᱮᱞᱳ ᱦᱮᱞᱳ ᱵᱚᱭᱦᱟ ᱨᱚᱲ ᱵᱟᱝ ᱟᱸᱡᱚᱢᱚᱜ ᱠᱟᱱ ᱛᱟᱢᱟ ᱾ ᱦᱮᱞᱳ